ᱦᱮᱞᱳ,
ᱦᱮᱞᱳᱣ,
ᱦᱮᱞᱳᱣ, ᱮᱸ
ᱦᱮᱸ ᱟᱸᱚᱢᱚᱜ ᱠᱟᱱ ᱡᱚᱦᱟᱨ ᱜᱮ᱾ ᱟᱸᱡᱚᱢ ᱠᱟᱱᱟ?
ᱟᱸᱡᱚᱢᱚᱜ
ᱪᱮᱜ ᱠᱚᱢ ᱪᱤᱠᱟᱹᱭ ᱫᱟ?
ᱪᱮᱜ ᱜᱮ ᱵᱟᱝ ᱫᱩᱲᱩᱵ ᱵᱟᱲᱟ।
ᱫᱩᱨᱩᱵ ᱵᱟᱲᱟ? ᱚ ᱪᱮᱜ ᱠᱚᱢ ᱪᱮᱜ ᱠᱚᱯᱮ? ᱮ ᱢᱟᱱᱮ ᱡᱚᱢ ᱠᱮᱫᱟ ᱯᱮ?
ᱫᱟᱠᱟ ᱡᱚᱢ ᱦᱩᱭ ᱟᱠᱟᱱᱟ।
ᱫᱟᱠᱟ ᱡᱚᱢ ᱩᱛᱩ ᱠᱚ ᱪᱮᱜ ᱩᱛᱩ?
ᱩᱛᱩ ᱫᱚ ᱛᱮᱦᱮᱧ ᱫᱚ ᱟᱹᱞᱩ ᱥᱚᱣᱟᱵᱤᱱ ᱟᱨ ᱫᱟᱹᱞ। ᱟᱯᱮ ᱫᱚ ᱡᱚᱢ ᱠᱮᱫᱟ ᱯᱮᱥᱮ ᱵᱟᱝ? ᱦᱮᱞᱳ᱾ ᱦᱮᱞᱳ, ᱦᱮᱞᱳ, ᱦᱮᱞᱳ,